ᱡᱚᱦᱟᱨ ᱜᱮ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱡᱚᱦᱟᱨ᱾ ᱛᱟᱦᱚᱞᱮ ᱜᱚᱝᱠᱮ, ᱱᱟᱯᱟᱭ ᱜᱮᱭᱟ ᱵᱤᱱ ᱛᱚ ᱜᱚᱝᱠᱮ?
ᱦᱮᱸ ᱜᱚᱝᱠᱮ ᱱᱤᱭᱟᱹ ᱜᱷᱟᱹᱲᱤᱡ ᱫᱚ ᱱᱟᱯᱟᱭ ᱜᱮ, ᱜᱚᱝᱠᱮ ᱟᱵᱤᱱ ᱜᱮ ᱪᱮᱫ ᱞᱮᱠᱟ ᱦᱮᱱᱟᱜ ᱵᱤᱱᱟ?
ᱦᱚᱭ ᱜᱚᱝᱠᱮ ᱟᱞᱤᱧ ᱦᱚᱸ ᱱᱟᱯᱟᱭ ᱜᱮ, ᱟᱨ ᱚᱲᱟᱜ ᱠᱚᱨᱮ ᱫᱚᱠᱚ ᱱᱟᱯᱟᱭ ᱜᱮᱭᱟ ᱜᱚᱝᱠᱮ?
ᱦᱮᱸ ᱜᱚᱝᱠᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱟᱪᱪᱷᱟ ᱟᱪᱪᱷᱟ᱾
ᱛᱟᱦᱚᱞᱮ ᱜᱚᱝᱠᱮᱭ ᱡᱚᱢ ᱵᱟᱲᱟ ᱠᱮᱫ-ᱟ ᱵᱤᱱ ᱥᱮ ᱵᱟᱝ?
ᱦᱚᱭ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱦᱚᱸᱜ-ᱚᱭ ᱫᱩᱲᱩᱵ ᱵᱟᱲᱟ ᱡᱤᱨᱟᱹᱣ ᱵᱟᱲᱟ ᱦᱩᱭᱩᱜ ᱠᱟᱱᱟ ᱤᱱᱟᱹ ᱛᱟᱭᱚᱢ ᱜᱮ ᱠᱟᱹᱴᱤᱡ ᱢᱮᱫ ᱠᱚ ᱞᱟᱴᱷᱟ ᱤᱫᱤᱜ ᱠᱟᱱᱟ ᱜᱚᱝᱠᱮ, ᱟᱨ ᱡᱟᱯᱤᱫ ᱦᱩᱭᱩᱜᱼᱟ᱾
ᱟᱪᱪᱷᱟ, ᱜᱚᱝᱠᱮ ᱛᱟᱦᱚᱞᱮ ᱥᱤᱠᱤᱲᱤᱡ ᱪᱮᱫ ᱞᱮᱠᱟ ᱠᱚ ᱵᱩᱡᱷᱟᱜ ᱠᱟᱱᱟ?
ᱦᱚᱭ ᱜᱚᱝᱠᱮ ᱥᱤᱠᱲᱤᱡ ᱚᱱᱟ ᱦᱚᱭ ᱫᱟᱭ ᱟ ᱤᱭᱟᱹ ᱡᱟᱹᱯᱩᱫ ᱫᱟᱭ ᱥᱮ ᱜᱚᱝᱠᱮ ᱞᱟᱴᱟ ᱠᱚᱨᱮ ᱡᱮ ᱥᱤ ᱠᱤᱲᱤᱡ ᱠᱚ ᱛᱮᱭᱟᱨᱚᱜ ᱠᱟᱱᱟ ᱜᱚᱝᱠᱮ, ᱢᱚᱥᱟᱨᱤ ᱠᱟᱛᱮ ᱵᱟᱝ ᱡᱟᱹᱯᱤᱫ ᱞᱮᱱ ᱠᱷᱟᱱ ᱡᱟᱱᱤᱡ ᱜᱚᱝᱠᱮ ᱟᱹᱰᱤ ᱜᱮ ᱡᱷᱟᱢᱮᱞᱟ ᱜᱚᱫᱚᱜᱼᱟ ᱜᱚᱝᱠᱮ, ᱠᱷᱩᱞᱟᱹᱣ ᱢᱟᱱᱮ ᱡᱟᱹᱯᱤᱫ ᱫᱚᱢ ᱚᱦᱚ ᱠᱮᱭᱟ ᱜᱚᱝᱠᱮ᱾
ᱦᱳᱭ ᱜᱚᱝᱠᱮ ᱥᱤᱠᱲᱤᱡ ᱦᱚᱸ ᱟᱹᱰᱤ ᱡᱳᱨ ᱠᱚ ᱜᱮᱜᱮᱨ ᱠᱟᱱ ᱫᱚ ᱜᱚᱝᱠᱮ ᱟᱨ ᱵᱟᱝᱢᱟᱠᱚ ᱞᱟᱹᱭᱟ ᱜᱚᱝᱠᱮ ᱢᱚᱥᱟᱨᱤ ᱪᱷᱟᱲᱟ ᱟᱞᱚ ᱯᱮ ᱡᱟᱯᱤᱫᱟ᱾
ᱦᱳᱭ ᱜᱚᱝᱠᱮ ᱦᱳᱭ ᱦᱳᱭ᱾ ᱦᱩᱸ᱾ ᱢᱚᱥᱟᱨᱤ ᱨᱮ ᱡᱟᱹᱯᱤᱫ ᱠᱚ ᱢᱮᱛᱟ ᱵᱚᱱᱟ ᱚᱱᱟ ᱦᱚᱸ ᱵᱷᱟᱜᱤ ᱠᱟᱛᱷᱟ ᱠᱟᱱᱟ ᱜᱚᱝᱠᱮ, ᱚᱱᱟ ᱫᱚ ᱡᱟᱹᱯᱤᱫ ᱞᱮᱠᱷᱟᱱ ᱫᱚ ᱵᱚᱱ ᱵᱷᱟᱜᱤᱜ ᱜᱮᱭᱟ᱾ ᱛᱮ ᱥᱤᱠᱲᱤᱡ ᱠᱚᱦᱚᱸ ᱟᱨ ᱵᱤᱧ ᱠᱤᱫᱤᱧ ᱠᱚᱦᱚᱸ᱾
ᱦᱳᱭ ᱜᱚᱝᱠᱮ᱾ ᱟᱨ ᱟᱵᱚᱣᱟᱜ ᱢᱟ ᱜᱚᱝᱠᱮ ᱫᱤᱠᱳ ᱞᱮᱠᱟ ᱫᱚ ᱛᱚᱯ ᱛᱚᱯᱳᱥ ᱠᱚᱫᱚ ᱵᱟᱹᱱᱩᱜ ᱛᱟᱵᱚᱱᱟ ᱛᱚ ᱜᱚᱝ ᱠᱮ ᱟᱵᱚ ᱢᱟ ᱯᱟᱹᱦᱤᱞ ᱠᱷᱚᱱ ᱜᱮ ᱜᱚᱝᱠᱮ ᱚᱛ ᱨᱮᱜᱮ ᱜᱤᱛᱤᱡ ᱯᱟᱹᱨᱠᱟᱹᱣ᱾
ᱦᱳᱭ, ᱦᱳᱭ ᱜᱚᱝᱠᱮ᱾ ᱚᱱᱟ ᱛᱮᱜᱮ ᱜᱚᱝ ᱠᱮ ᱠᱟᱹᱴᱤᱡ ᱢᱚᱥᱟᱨᱤ ᱞᱮᱠᱷᱟᱱ ᱚᱱᱟ ᱫᱚ ᱠᱟᱹᱴᱤᱡ ᱵᱷᱟᱜᱤᱭᱮᱜ ᱜᱮᱭᱟ ᱜᱚᱝᱠᱮ᱾
ᱦᱚᱭ ᱜᱚᱝᱠᱮ ᱾ ᱚᱱᱟ ᱠᱷᱟᱹᱛᱤᱨ ᱜᱮ ᱢᱚᱥᱟᱨᱤ ᱠᱚᱫᱚ ᱜᱚᱝᱠᱮ ᱵᱷᱟᱜᱮᱭᱟ, ᱛᱟᱯᱚᱨᱮ ᱡᱟᱹ ᱯᱩᱫ ᱫᱤᱱ ᱠᱟᱱᱟ ᱜᱚᱝᱠᱮ, ᱵᱤᱧ ᱠᱤᱰᱤᱧ ᱠᱚᱦᱚᱸ ᱱᱟᱜ ᱟᱹᱰᱤ ᱨᱚᱠᱚᱢ ᱠᱚᱠᱚ ᱦᱤᱡᱩᱜᱼᱟ᱾
ᱦᱳᱭ ᱦᱳᱭ ᱩᱝᱠᱩ ᱦᱚᱸ ᱴᱷᱚᱱᱚᱠ ᱥᱮᱫ ᱠᱚ ᱯᱟᱸᱡᱟ ᱜᱚᱫᱟ ᱜᱚᱝᱠᱮ᱾
ᱦᱚᱭ ᱜᱚᱝᱠᱮ᱾
ᱟᱨ ᱛᱟᱦᱚᱞᱮ ᱜᱚᱝᱠᱮ ᱱᱤᱭᱟᱹ ᱠᱚᱫᱚ ᱛᱟᱦᱚᱞᱮ ᱟᱯᱮ ᱥᱮᱱᱟᱜ ᱚᱱᱠᱟ ᱦᱚᱭ ᱦᱤᱥᱤᱫ ᱠᱚᱫᱚ ᱚᱠᱟᱞᱮᱠᱟ?
ᱜᱚᱝᱠᱮ ᱱᱚᱛᱮᱱᱟᱜ ᱦᱚᱭ ᱦᱸᱤᱥᱤᱫ ᱫᱚ ᱟᱹᱛᱩ ᱠᱚᱨᱮᱱ ᱦᱚᱲ ᱠᱚᱦᱚᱸ ᱫᱚᱢᱮ ᱠᱚ ᱨᱩᱣᱟᱹᱜ ᱠᱟᱱᱟ ᱜᱚᱝᱠᱮ ᱦᱚᱸᱜᱼᱱᱚᱝᱠᱟ ᱾ ᱡᱚᱠᱷᱚᱱ ᱛᱚᱠᱷᱚᱱ ᱥᱤᱛᱩᱝ ᱮᱜᱼᱟᱭ ᱫᱟᱜᱮᱜᱼᱟᱭ ᱾ ᱜᱚᱨᱚᱢ ᱵᱩᱡᱷᱟᱹᱜ ᱠᱟᱱᱟ ᱨᱮᱭᱟᱲ ᱵᱩᱡᱷᱟᱹᱜ ᱠᱟᱱᱟ ᱜᱚᱝ ᱠᱮ ᱦᱚᱜᱼᱱᱟ ᱠᱚᱜᱮᱛᱚ ᱢᱟᱹᱱᱢᱤ ᱠᱚᱫᱚ ᱵᱟᱠᱚ ᱥᱟᱦᱟᱣ ᱞᱟᱦᱟ ᱫᱟᱲᱮᱭᱟᱜ ᱠᱟᱱᱟ ᱜᱚᱢᱠᱮ ᱾
ᱟᱪᱪᱷᱟ ᱟᱪᱪᱷᱟ ᱜᱚᱝᱠᱮ ᱟᱪᱷᱟ
ᱜᱚᱢᱠᱮ ᱡᱷᱚᱛᱚ ᱦᱚᱲ ᱛᱚ ᱵᱟᱵᱚᱱ ᱥᱚᱢᱟᱱᱟ ᱜᱚᱢᱠᱮ?
ᱵᱟᱝ ᱵᱟᱝ ᱵᱟᱝ ᱦᱳᱭ ᱦᱳᱭ
ᱚᱠᱚᱭ ᱠᱚᱫᱚ ᱵᱟᱠᱚ ᱵᱟᱵᱚᱱ ᱥᱟᱦᱟᱣ ᱫᱟᱲᱮᱭᱟᱜᱼᱟ ᱜᱚᱲᱚᱢ ᱦᱟᱲᱟᱢ ᱛᱟ ᱠᱚ ᱢᱮᱱᱟᱜ ᱠᱚᱣᱟ ᱩᱱᱠᱩ ᱛᱚ ᱵᱟᱠᱚ ᱥᱟᱦᱟᱣ ᱫᱟᱲᱮᱭᱟᱜᱼᱟ ᱜᱚᱝᱠᱮ᱾
ᱵᱟᱝ ᱵᱟᱝ ᱮᱠᱫᱚᱢ ᱵᱟᱝ ᱾
ᱜᱚᱢᱠᱮ ᱫᱚᱢᱮ ᱠᱚ ᱨᱩᱣᱟᱹᱜ ᱠᱟᱱᱟ ᱜᱚᱢ ᱠᱮ ᱦᱚᱥᱯᱤᱴᱟᱞ ᱠᱚᱨᱮ ᱦᱚᱸ ᱜᱚᱝᱠᱮ ᱵᱟᱝ ᱢᱟᱠᱚ ᱞᱟᱹᱭᱮᱜᱼᱟ ᱾ ᱨᱩᱜᱤ ᱫᱚᱦᱚ ᱨᱮᱱᱟᱜ ᱡᱟᱭᱜᱟ ᱵᱟᱹᱱᱩᱜᱼᱟ ᱜᱚᱝᱠᱮ ᱾
ᱦᱳᱭ ᱜᱚᱝᱠᱮ ᱱᱚᱣᱟ ᱟᱹᱞᱤᱧ ᱦᱚᱸ ᱠᱟᱛᱷᱟ ᱞᱤᱧ ᱟᱸᱡᱚᱢ ᱵᱟᱲᱟ ᱞᱮᱫᱟ ᱾ ᱛᱮ ᱱᱤᱭᱟᱹ ᱥᱤᱡᱤ ᱱᱚᱜᱼᱚᱭ ᱞᱚᱦᱚᱫ ᱠᱚ ᱜᱚᱢᱠᱮ ᱠᱟᱹᱢᱤ ᱠᱚᱵᱚᱱ ᱪᱟᱞᱟᱜᱼᱟ ᱾ ᱡᱟᱛᱮ ᱞᱚᱦᱚᱫ ᱠᱚ ᱢᱟᱱᱮ ᱵᱚᱦᱚᱜ ᱛᱟᱜ ᱞᱚᱦᱚᱫ ᱵᱟᱝ ᱜᱟᱱ ᱞᱮᱱᱠᱷᱟᱱ ᱜᱮ ᱴᱷᱤᱠ ᱜᱚᱝᱠᱮ ᱦᱚᱲᱢᱚ ᱠᱚᱫᱚ ᱞᱚᱦᱚᱫᱚᱜ ᱩᱱᱟᱹᱜ ᱴᱟ ᱫᱚ ᱵᱟᱝ ᱪᱤᱠᱟᱹ ᱜᱚᱫᱚᱜᱼᱟ ᱵᱚᱦᱚᱜ ᱞᱚᱦᱚᱫ ᱞᱮᱱᱠᱷᱟᱱ ᱦᱳᱭ ᱢᱟᱸᱫᱟ ᱠᱚ ᱧᱟᱢᱚᱜᱼᱟ ᱢᱟᱫᱟ ᱦᱩᱭ ᱞᱮᱱᱠᱷᱟᱱ ᱜᱮ ᱜᱚᱝᱠᱮ ᱟᱨ ᱱᱚᱛᱮ ᱨᱩᱣᱟᱹ ᱥᱮᱫ ᱦᱚᱸ ᱦᱮᱡ ᱜᱚᱫᱚᱜᱼᱟ ᱢᱟᱸᱫᱟ ᱠᱚ ᱵᱚᱦᱚᱜ ᱦᱟᱹᱥᱩ ᱛᱮ ᱾ ᱵᱚᱦᱚᱜ ᱦᱟᱹᱥᱩ ᱠᱚ
ᱮᱠᱫᱚᱢ ᱮᱠᱫᱚᱢ ᱜᱚᱢᱠᱮ ᱱᱮᱜᱼᱱᱮᱛᱟᱨᱟᱜ ᱨᱩᱣᱟᱹ ᱠᱚᱫᱚ ᱱᱚᱜᱼ ᱱᱚᱝᱠᱟ ᱜᱮ ᱜᱚᱝᱠᱮ ᱟᱪᱠᱟ ᱜᱮ ᱾
ᱦᱳᱭ ᱦᱳᱭ ᱾ ᱯᱟᱹᱭᱞᱟᱹ ᱢᱟᱸᱫᱟ ᱵᱚᱞᱚᱜᱚᱫ ᱟᱢᱟ ᱤᱱᱟᱹ ᱠᱷᱚᱡ ᱜᱮ ᱦᱟᱱᱛᱮ ᱵᱚᱦᱚᱜ ᱦᱟᱹᱥᱩ ᱨᱩᱣᱟᱹ ᱾ ᱜᱚᱴᱟ ᱥᱮᱫ ᱜᱮ ᱜᱚᱝᱠᱮ ᱾
ᱥᱟᱹᱨᱤ ᱠᱟᱛᱷᱟ ᱵᱤᱱ ᱫᱷᱩᱛᱤ ᱠᱮᱫᱼᱟ ᱜᱚᱝᱠᱮ ᱱᱚᱣᱟ ᱫᱚ ᱱᱚᱝᱠᱟ ᱜᱮ ᱧᱮᱞᱚᱜ ᱠᱟᱱᱟ ᱾ ᱟᱫᱚ ᱜᱚᱝᱠᱮ ᱵᱟᱹᱫᱽ ᱵᱟᱹᱭᱦᱟᱹᱲ ᱨᱮᱢᱟ ᱠᱟᱹᱢᱤ ᱫᱚ ᱦᱩᱭᱩᱜ ᱜᱮᱭᱟ ᱜᱚᱝ ᱠᱮ ᱵᱟᱢ ᱠᱟᱹᱢᱤ ᱨᱮᱦᱚᱸ ᱡᱚᱢᱟᱢ ᱪᱮᱫ?
ᱦᱳᱭ ᱵᱟᱢ ᱪᱟᱥ ᱞᱮᱠᱷᱟᱱ ᱫᱚ ᱦᱳᱭ ᱜᱚᱝᱠᱮ ᱾
ᱦᱳᱭ ᱜᱚᱝᱠᱮ ᱟᱫᱚ ᱛᱟᱨ ᱢᱚᱫᱽᱫᱷᱮ ᱨᱮᱦᱚᱸ ᱵᱟᱹᱫᱽ ᱵᱟᱹᱭᱦᱟᱹᱲᱮᱢ ᱪᱟᱞᱟᱜ ᱨᱮᱦᱚᱸ ᱜᱚᱝᱠᱮ ᱪᱤᱠᱪᱤᱠᱤ ᱠᱚᱢᱟ ᱢᱮᱱᱟᱜ ᱜᱮᱭᱟ ᱜᱚᱝᱠᱮ ᱚᱱᱮ ᱚᱱᱟ ᱠᱚᱛᱮ ᱜᱮ ᱵᱚᱦᱚᱜ ᱠᱚᱫᱚ ᱴᱩᱯᱤ ᱠᱟᱜ ᱦᱩᱭᱩᱜᱼᱟ ᱜᱚᱝᱠᱮ ᱾
ᱦᱳᱭ ᱦᱳᱭ ᱾ ᱦᱳᱭᱻ ᱦᱳᱭ ᱾ ᱟᱹᱰᱤ ᱟᱨ ᱜᱚᱝᱠᱮ ᱱᱚᱛᱮ ᱵᱟᱹᱫᱽ ᱥᱮᱫ ᱢᱟ ᱡᱚᱸᱠ ᱠᱚᱸᱠᱩᱴᱷᱤᱱ ᱠᱚ ᱯᱟᱨᱪᱟᱣ ᱜᱟᱱ ᱫᱚ ᱜᱚᱝᱠᱮ ᱟᱨ ᱟᱵᱚ ᱱᱚᱣᱟ ᱠᱚᱨᱮ ᱢᱟ ᱡᱚᱸᱠ ᱢᱟ ᱵᱟᱠᱚ ᱛᱟᱦᱮᱸ ᱪᱟ ᱱᱤᱭᱟᱹ ᱫᱷᱟᱣ ᱫᱚ ᱟᱹᱰᱤᱜᱮ ᱡᱚᱸᱠ ᱠᱚ ᱵᱟᱹᱲᱛᱤ ᱜᱚᱫ ᱠᱟᱱᱟ ᱾ ᱟᱫᱚ ᱟᱨ ᱜᱚᱝᱠᱮ ᱱᱚᱜᱼᱚᱭ ᱠᱩᱲᱤ ᱦᱚᱯᱚᱱ ᱠᱚᱦᱚᱸ ᱧᱮᱞ ᱦᱩᱭᱩᱜ ᱠᱟᱱᱟ ᱢᱚᱡᱟ ᱦᱚᱨᱚᱜ ᱠᱟᱛᱮ ᱠᱚ ᱛᱚᱞᱟᱠᱚ ᱛᱩᱫ ᱫᱟ ᱜᱚᱝᱠᱮ ᱾
ᱦᱳᱭ ᱜᱚᱝᱠᱮ ᱾ ᱱᱚᱣᱟ ᱫᱤᱥᱚᱢ ᱥᱮᱫ ᱦᱚᱸ ᱧᱮᱞᱚᱜ ᱠᱟᱱᱟ ᱱᱚᱝᱠᱟ ᱜᱮ ᱡᱮ ᱢᱚᱡᱟ ᱠᱚ ᱦᱚᱨᱚᱜ ᱠᱟᱛᱮᱫ ᱜᱚᱝᱠᱮ ᱨᱚᱦᱚᱭ ᱠᱚᱠᱚ ᱪᱟᱞᱟᱜ ᱠᱟᱱᱟ ᱜᱚᱝᱠᱮ ᱜᱚᱝᱠᱮ ᱟᱵᱚ ᱛᱟᱹᱢ ᱨᱮᱢᱟ ᱡᱚᱸᱠᱽ ᱵᱟᱠᱚ ᱛᱟᱦᱮᱸ ᱠᱟᱱᱟ ᱜᱚᱝᱠᱮ ᱩᱱᱠᱩ ᱫᱚ ᱚᱠᱟᱥᱮᱫ ᱠᱷᱚᱱ ᱠᱚ ᱦᱮᱡ ᱮᱱᱟ ᱜᱚᱝᱠᱮ?
ᱦᱳᱭ ᱜᱚᱝᱠᱮ᱾ ᱚ ᱜᱚᱝᱠᱮ ᱱᱩᱠᱩ ᱦᱳᱭ᱾ ᱜᱚᱝᱠᱮ ᱟ
ᱠᱟᱹᱴᱤᱡ ᱡᱩᱫᱤ ᱵᱤᱱ ᱞᱟᱹᱭ ᱠᱮᱭᱟ ᱜᱚᱝᱠᱮ ᱠᱟᱹᱴᱤᱡ ᱵᱷᱟᱹᱜᱤ ᱠᱚᱜᱼᱟ᱾
ᱦᱳᱭ ᱜᱚᱝᱠᱮ ᱡᱟᱭ ᱚᱱᱠᱟ ᱢᱟᱱᱮ ᱜᱚᱝᱠᱮ ᱛᱷᱩᱛᱷᱤ ᱵᱟᱲᱟ ᱠᱚᱞᱤᱧ ᱟᱸᱡᱚᱢ ᱠᱟᱫᱟ ᱞᱟᱦᱟᱛᱮ ᱜᱚᱝᱠᱮ ᱟᱹᱰᱤ ᱦᱚᱲ ᱴᱷᱮᱱ ᱜᱮ᱾ ᱡᱮ ᱵᱟᱝᱢᱟ ᱩᱱᱠᱩ ᱡᱟᱦᱟᱸ ᱫᱟᱜ ᱠᱟᱹᱦᱩ ᱠᱚ ᱦᱤᱡᱩᱜ ᱜᱮᱭᱟ᱾ ᱩᱱᱠᱩ ᱦᱚᱸ ᱡᱚᱸᱠ ᱠᱚᱠᱚ ᱡᱚᱢ ᱠᱚᱣᱟ ᱛᱚ ᱟᱫᱚ ᱵᱟᱝᱢᱟᱠᱚ ᱩᱞᱟᱹ ᱛᱩᱫ ᱠᱚᱣᱟ ᱥᱮ ᱪᱤᱠᱟᱹ ᱠᱚᱣᱟ ᱠᱚ ᱥᱮ ᱪᱮᱫᱠᱟ ᱠᱟᱛᱮᱠᱚ ᱟᱹᱜᱩ ᱠᱚᱣᱟ ᱴᱷᱤᱠ ᱫᱚ ᱵᱟᱹᱞᱤᱧ ᱵᱟᱲᱟᱭᱟ᱾ ᱩᱱᱠᱩ ᱦᱚᱸᱠᱚ ᱟᱹᱜᱩ ᱠᱚᱜᱮᱭᱟ ᱞᱟᱹᱭᱟᱠᱚ ᱛᱚ ᱟᱨ ᱜᱚᱝᱠᱮ ᱦᱟᱱᱮ ᱪᱮᱛᱟᱱ ᱥᱮᱫ ᱠᱷᱚᱱ ᱡᱟᱦᱟᱸ ᱥᱮᱫ ᱡᱚᱸᱠ ᱢᱮᱱᱟᱜ ᱠᱚ ᱚᱱᱛᱮ ᱠᱷᱚᱱ ᱟᱵᱚ ᱥᱮᱫ ᱫᱟᱜ ᱡᱚᱠᱷᱚᱱ ᱞᱤᱸᱜᱤ ᱦᱤᱡᱩᱜᱼᱟ ᱚᱱᱟ ᱞᱤᱸᱜᱤ ᱛᱟᱞᱟ ᱛᱮ ᱦᱚ ᱦᱤᱡᱩᱜ ᱜᱮᱭᱟ ᱢᱤᱫᱴᱟᱝ ᱵᱟᱨᱭᱟ ᱫᱚ᱾ ᱟᱨ ᱞᱟᱦᱟ ᱛᱮᱦᱚᱸ ᱡᱚᱸᱠ ᱦᱳᱭ᱾ ᱟᱨ ᱞᱟᱦᱟ ᱛᱮᱦᱚᱸ ᱡᱚᱜ ᱫᱚᱠᱚ ᱛᱟᱦᱮᱸ ᱠᱟᱱᱟ ᱦᱚᱭᱛᱚ ᱟᱹᱰᱤ ᱜᱮ ᱠᱚᱢ ᱢᱤᱫᱴᱟᱱ ᱵᱟᱨᱭᱟ᱾ ᱚᱱᱟᱫᱚ ᱵᱟᱠᱚ ᱵᱩᱡᱷᱟᱹᱜ ᱛᱮ᱾ ᱟᱫᱚ ᱱᱤᱛᱚᱜ ᱫᱚᱠᱚ ᱪᱟᱨᱦᱟᱣ ᱜᱚᱫ ᱠᱟᱱᱟ ᱯᱟᱥᱱᱟᱣ ᱠᱟᱱᱟ ᱠᱚ ᱛᱚ ᱫᱷᱟᱹᱨ ᱧᱚᱜ, ᱚᱱᱟᱛᱮ ᱵᱩᱡᱷᱟᱹᱜ ᱠᱟᱱᱟ ᱜᱚᱝᱠᱮ ᱦᱤᱛᱚᱜ ᱫᱚ᱾
ᱜᱚᱝᱠᱮ ᱩᱱᱠᱩ ᱡᱚᱸᱠ ᱠᱚᱦᱚᱸ ᱠᱚ ᱡᱷᱚᱛᱚ ᱦᱚᱲ ᱫᱚ ᱵᱟᱠᱚ ᱞᱟᱴᱷᱟ ᱟᱠᱚᱣᱟ ᱜᱚᱝᱠᱮ᱾
ᱟᱪᱪᱷᱟ ᱟᱪᱪᱷᱟ᱾
ᱜᱚᱝᱠᱮ ᱢᱤᱫ ᱢᱟ ᱢᱤᱫ ᱵᱟᱨ ᱦᱚᱲ ᱦᱚᱸᱛᱚ ᱠᱚ ᱧᱮᱞᱚᱜ ᱠᱟᱱᱟ ᱜᱚᱝᱠᱮ ᱩᱱᱠᱩ ᱦᱚᱸ ᱵᱟᱹᱫᱽ ᱠᱷᱮᱛ ᱨᱮᱠᱚ ᱠᱟᱹᱢᱤ ᱠᱟᱱ ᱜᱮᱭᱟ ᱜᱚᱝᱠᱮ᱾
ᱦᱳᱭ ᱦᱮᱸ᱾
ᱠᱷᱟᱱ ᱩᱱᱠᱩ ᱫᱚ ᱯᱩᱨᱟᱹ ᱚᱱᱠᱟ ᱢᱚᱡᱟ ᱠᱚᱫᱚ ᱵᱟᱝ ᱦᱚᱨᱚᱜ ᱠᱟᱛᱮᱜ ᱜᱮᱠᱚ ᱠᱟᱹᱢᱤ ᱠᱟᱱᱟ᱾ ᱩᱱᱠᱩ ᱫᱚᱠᱚ ᱞᱟᱹᱭᱟ ᱵᱟᱝᱢᱟ ᱜᱚᱢᱠᱮ ᱩᱱᱠᱩᱣᱟᱜ ᱢᱚᱪᱟ ᱠᱷᱚᱱ ᱟᱸᱡᱚᱢᱚᱜᱼᱟ ᱵᱟᱝᱢᱟ ᱩᱱᱠᱩ ᱫᱚᱠᱚ ᱞᱟᱹᱭᱟ ᱢᱤᱫ ᱵᱟᱨ ᱦᱚᱲ ᱠᱚ ᱞᱟᱹᱭᱟ ᱡᱮ ᱯᱟᱹᱦᱤᱞ ᱠᱷᱚᱱ ᱤᱧ ᱫᱚ ᱵᱟᱠᱚ ᱞᱟᱴᱷᱟᱣᱟᱧᱟ ᱜᱚᱢᱠᱮ ᱦᱚᱸᱜ-ᱚ ᱱᱚᱝᱠᱟ ᱟᱸᱡᱚᱢᱚᱜᱼᱟ᱾ ᱟᱨ ᱢᱤᱫᱵᱟᱨ ᱦᱚᱲ ᱦᱮᱱᱟᱜ ᱠᱚᱣᱟ ᱜᱚᱢᱠᱮ ᱢᱚᱡᱟ ᱵᱟᱭ ᱦᱚᱨᱚᱜ ᱞᱮᱠᱷᱟᱱ ᱜᱚᱢᱠᱮ ᱠᱟᱹᱢᱤ ᱜᱮ ᱵᱟᱭ ᱟᱬᱜᱳᱱ ᱛᱟᱢᱭ, ᱵᱟᱹᱫᱽ ᱜᱮ ᱵᱟᱭ ᱟᱬᱜᱚᱱᱟᱭ᱾
ᱟᱪᱪᱷᱟ ᱜᱚᱝᱠᱮ ᱦᱳᱭ ᱜᱚᱝᱠᱮ ᱱᱚᱶᱟ ᱦᱚᱸ ᱟᱹᱰᱤ
ᱜᱚᱝᱠᱮ ᱱᱚᱣᱟ ᱠᱚᱫᱚ ᱟᱨᱚ ᱠᱟᱴᱟ ᱠᱚᱨᱮ ᱜᱷᱟᱣ ᱢᱟᱣ ᱠᱚ ᱡᱩᱫᱤ ᱛᱟᱦᱮᱱᱟ ᱜᱚᱢᱠᱮ ᱚᱱᱟ ᱠᱚᱨ ᱫᱚ ᱟᱨᱚ ᱟᱹᱰᱤ ᱞᱚᱜᱚᱱ ᱠᱚ ᱞᱟᱴᱷᱟᱜ ᱫᱚ ᱜᱚᱢᱠᱮ᱾
ᱟᱪᱪᱷᱟ ᱟᱪᱪᱷᱟ ᱟᱪᱪᱷᱟ ᱦᱳᱭ ᱜᱚᱢᱠᱮ᱾
ᱟᱨ ᱛᱟᱦᱚᱞᱮ ᱜᱚᱝᱠᱮ ᱱᱩᱠᱩ ᱦᱟᱯᱮᱱ ᱫᱤᱱ ᱨᱮ ᱡᱚᱜ ᱫᱚᱠᱚ ᱵᱟᱹᱲᱛᱤ ᱪᱟᱞᱟᱜᱼᱟ ᱥᱮ ᱠᱚ ᱠᱚᱢᱚ-ᱟ ᱜᱚᱢᱠᱮ᱾
ᱜᱚᱝᱠᱮ ᱚᱱᱟ ᱜᱮᱛᱚ ᱱᱚᱜᱼᱚᱭ ᱱᱤᱛᱳᱜ ᱨᱮᱜᱮ ᱱᱚᱝᱠᱟ ᱠᱚ ᱧᱮᱞᱚᱜ ᱠᱟᱱᱟ ᱜᱚᱢᱠᱮ ᱯᱚᱨᱮ ᱯᱚᱨᱮᱛᱮ ᱩᱱᱠᱩ ᱦᱚᱸᱛᱚ ᱢᱤᱫᱴᱮᱱ ᱡᱟᱹᱥᱛᱤ ᱪᱟᱞᱟᱜ ᱟᱠᱚ, ᱩᱱᱠᱩ ᱦᱚᱸᱛᱚ ᱠᱚ ᱦᱚᱯᱚᱱᱚᱜᱼᱟ ᱛᱟᱦᱚᱞᱮ ᱜᱚᱝᱠᱮ ᱱᱚᱝᱠᱟ ᱠᱟᱛᱮ ᱛᱮᱫ ᱫᱚᱭ ᱪᱟᱥ ᱫᱟᱲᱮᱭᱟᱜᱼᱟ ᱵᱚᱱ ᱥᱮ ᱵᱟᱵᱚᱱ ᱪᱟᱥ ᱫᱟᱲᱮᱭᱟᱜᱼᱟ ᱜᱚᱝᱠᱮ?
ᱚᱱᱟ ᱜᱮᱛᱚ ᱜᱚᱝᱠᱮ ᱡᱚᱜ ᱴᱷᱮᱱ ᱡᱩᱫᱤ ᱵᱚᱱ ᱞᱟᱜᱟ ᱦᱚᱪᱚᱣᱟᱜᱼᱟ ᱟᱵᱚ᱾ ᱱᱚᱣᱟ ᱢᱟᱹᱱᱢᱤ ᱠᱚ ᱛᱟᱦᱚᱞᱮ ᱪᱟᱥ ᱠᱟᱛᱮᱫ ᱪᱤᱠᱟᱹ ᱠᱟᱛᱮᱫ ᱵᱚᱱ ᱡᱚᱢᱟ ᱜᱚᱢᱠᱮ᱾ ᱟᱵᱚ ᱢᱟ ᱪᱟᱥ ᱠᱮᱛᱮ ᱵᱚᱱ ᱪᱟᱥ ᱠᱟᱛᱮᱫ ᱵᱚᱱ ᱡᱚᱢᱟ᱾ ᱵᱟᱢ ᱪᱟᱥ ᱞᱮᱠᱷᱟᱱ ᱱᱤᱭᱟᱹ ᱫᱷᱟᱣ ᱫᱚ ᱥᱮ ᱠᱟᱞᱚᱢ ᱫᱚ ᱪᱮᱫᱞᱮᱢ ᱡᱚᱢᱟ ᱦᱳᱲᱳ ᱵᱟᱝ ᱛᱟᱸᱦᱮ ᱞᱮᱱᱠᱷᱟᱱ ᱜᱚᱝᱠᱮ᱾ ᱠᱚᱱᱴᱮᱞ ᱪᱟᱣᱞᱮ ᱵᱚ ᱥᱮ ᱨᱮᱥᱚᱱ ᱪᱟᱣᱞᱮᱵᱚ ᱧᱟᱢ ᱨᱮᱦᱚ ᱩᱱᱟᱹᱜ ᱴᱟᱜ ᱫᱚ ᱦᱚᱳᱭᱛᱳ ᱵᱟᱵᱚᱱ ᱟᱱᱴᱟᱜᱼᱟ ᱟᱨ ᱡᱩᱫᱤ ᱜᱚᱢᱠᱮ ᱪᱟᱥ ᱪᱟᱣᱞᱮ ᱛᱟᱦᱮᱱ ᱛᱟᱢᱟ ᱦᱩᱲᱳ ᱠᱚ ᱟᱱᱮᱡ ᱫᱟᱷᱟᱱᱮᱡ ᱮᱢ ᱡᱚᱢᱟ ᱜᱚᱢᱠᱮ
ᱜᱚᱢᱠᱮ ᱪᱟᱥ ᱡᱤᱱᱤᱥ ᱫᱚ ᱮᱱᱮᱡ ᱫᱷᱟᱹᱱᱮᱡᱮᱢ ᱡᱚᱢᱟ ᱜᱚᱢᱠᱮ ᱱᱚᱣᱟ ᱫᱚ ᱮᱠᱫᱚᱢ ᱥᱟᱹᱨᱤ ᱠᱟᱛᱷᱟᱢ ᱞᱟᱹᱭ ᱠᱮᱜᱼᱟ ᱜᱚᱢᱠᱮ
ᱦᱳᱭ ᱦᱳᱭ
ᱜᱚᱝᱠᱮ ᱨᱮᱥᱚᱱ ᱪᱟᱣᱞᱮ ᱦᱚᱸᱛᱚ ᱵᱟᱝ ᱵᱟᱝ ᱠᱩᱲᱟᱹᱜᱼᱟ ᱨᱮᱥᱚᱱ ᱪᱟᱣᱞᱤ ᱛᱮᱫᱚ ᱵᱟᱢ ᱡᱚᱢ ᱠᱩᱲᱟᱹᱣ ᱫᱟᱲᱮᱭᱟᱜᱼᱟ ᱨᱮᱥᱚᱱ ᱪᱟᱣᱞᱮ ᱱᱤᱛᱚᱜ ᱧᱟᱢᱚᱜ ᱠᱟᱱᱟ ᱫᱷᱤᱱᱟᱹᱝ ᱵᱟᱝ ᱧᱟᱢᱚᱜᱼᱟ ᱠᱳᱱᱳ ᱜᱮᱨᱮᱱᱴᱤ ᱵᱟᱹᱱᱩᱜᱼᱟ ᱜᱚᱝᱠᱮ
ᱦᱳᱭ ᱜᱚᱝᱚᱢᱠᱮ ᱦᱳᱭ
ᱟᱨ ᱪᱟᱥ ᱡᱤᱱᱤᱥ ᱠᱷᱟᱱ ᱡᱚᱢ ᱛᱮᱱᱟᱜ ᱮᱢ ᱡᱚᱢᱟ
ᱦᱳᱭ ᱦᱳᱭ ᱜᱚᱝᱠᱮ ᱪᱟᱥ ᱟᱨ ᱜᱚᱢᱠᱮ ᱛᱟᱞᱦᱮ ᱥᱚᱵᱡᱤ ᱠᱚᱫᱚ ᱟᱱᱟᱡ ᱠᱚ ᱵᱮᱸᱜᱟᱲ ᱵᱤᱞᱟᱹᱛᱤ ᱢᱟᱹᱨᱤᱪ ᱠᱚᱸᱰᱷᱟ ᱵᱩᱨᱩ ᱵᱩᱴᱤ ᱠᱚᱫᱚ ᱵᱤᱱ ᱪᱟᱥ ᱟᱠᱟᱫᱟ ᱥᱮ ᱵᱟᱝ ᱜᱚᱢᱠᱮ ᱛᱟᱦᱞᱮ
ᱜᱚᱢᱠᱮ ᱱᱮᱥ ᱫᱚ ᱵᱟᱞᱤᱧ ᱪᱟᱥ ᱫᱟᱲᱮ ᱠᱟᱫᱟ ᱜᱚᱢᱠᱮ ᱫᱚᱢᱮ ᱫᱟᱜ ᱜᱚᱫ ᱠᱮᱜᱟᱭ ᱰᱟᱹᱺᱦᱤ ᱠᱚᱫᱚᱞᱤᱧ ᱥᱤ ᱫᱚᱞᱤᱧ ᱥᱤ ᱦᱚᱪᱚᱞᱮᱜ ᱜᱚᱢᱠᱮ ᱠᱮ ᱠᱤᱱᱛᱩ ᱜᱚᱢᱠᱮ ᱥᱤ ᱠᱟᱛᱮᱫ ᱵᱟᱝ ᱨᱚᱦᱚᱲ ᱞᱮᱱ ᱛᱮ ᱵᱟᱞᱤᱧ ᱵᱮᱱᱟᱣ ᱫᱟᱬᱮᱭᱟᱫᱟ ᱦᱟᱥᱟ ᱛᱮ ᱥᱤ ᱡᱤᱱᱤᱥ ᱫᱚ ᱥᱤ ᱨᱮᱜᱮ ᱛᱟᱦᱮᱱᱟ ᱜᱚᱢᱠᱮ ᱫᱚᱢᱮ ᱱᱤᱭᱟᱹ ᱫᱷᱟᱣ ᱫᱚ ᱫᱟᱜ ᱡᱟᱹᱲᱤ ᱠᱮᱫ ᱫᱚ
ᱦᱳᱭ ᱦᱳᱭ
ᱜᱚᱝᱠᱮ ᱛᱟᱦᱚᱞᱮ ᱟᱵᱤᱱ ᱫᱚᱵᱤᱱ ᱪᱟᱥ ᱟᱠᱟᱫᱼᱟ ᱥᱮ ᱵᱟᱝ
ᱦᱳᱭ ᱜᱚᱢᱠᱮ ᱪᱟᱥ ᱦᱩᱭ ᱠᱟᱱᱟ ᱜᱚᱝᱠᱮ ᱪᱟᱥ ᱦᱩᱭ ᱠᱟᱱᱟ᱾ ᱵᱮᱸᱜᱟᱲ ᱢᱮᱱᱟᱜᱼᱟ ᱜᱚᱢᱠᱮ ᱟᱨ ᱵᱤᱞᱟᱹᱛᱤ᱾ ᱦᱮᱸ ᱵᱚᱨᱵᱚᱴᱤ ᱟᱨ ᱦᱳᱭᱳᱜ ᱠᱟᱱᱟ ᱜᱚᱝᱠᱮ, ᱢᱟᱹᱨᱤᱪ ᱟᱨ ᱠᱚᱸᱰᱷᱟ ᱦᱚᱛᱚᱫ ᱟᱲᱟᱜ ᱟᱨ ᱠᱟᱲᱫᱤ ᱟᱲᱟᱜ ᱯᱩᱨᱟᱹᱭ ᱟᱲᱟᱜ ᱢᱟᱱᱮ ᱡᱚᱛᱚᱜ ᱜᱮ ᱜᱚᱢᱠᱮ ᱠᱟᱹᱴᱤᱡ ᱠᱟᱹᱴᱤᱡ ᱵᱩᱡᱷᱟᱹᱣ᱾ ᱟᱫᱚ ᱡᱟᱜᱮ ᱚᱱᱟ ᱚᱲᱟᱜ ᱩᱛᱩ ᱡᱚᱝ ᱞᱮᱠᱟ ᱡᱟᱛᱮ ᱦᱚᱭᱳᱜ ᱢᱟ᱾
ᱜᱚᱢᱠᱮ ᱛᱟᱦᱚᱞᱮ ᱵᱮᱸᱜᱟᱲ ᱫᱚ ᱚᱠᱟᱴᱟᱜ ᱵᱤᱱ ᱪᱟᱥ ᱟᱠᱟᱫᱟ ᱜᱚᱢᱠᱮ ᱦᱮᱸᱫᱮ ᱵᱮᱸᱜᱟᱲ ᱥᱮ ᱚᱱᱮ ᱯᱳᱲ ᱵᱮᱸᱜᱟᱲ?
ᱤᱭᱟᱹ ᱜᱚᱝᱠᱮ ᱯᱩᱲ ᱵᱮᱸᱜᱟᱲ ᱜᱮ ᱡᱟᱱᱩᱢ ᱵᱮᱸᱜᱟᱲ᱾
ᱜᱚᱝᱠᱮ ᱵᱟᱝᱢᱟ ᱵᱮᱸᱜᱟᱲ ᱨᱮᱱᱟᱜ ᱯᱩᱲ ᱵᱮᱸᱜᱟᱲ ᱨᱮᱱᱟᱜ ᱫᱟᱢ ᱫᱚ ᱫᱚᱢᱮ ᱵᱷᱟᱜᱮ, ᱵᱮᱸᱜᱟᱲ ᱢᱟ ᱦᱚᱞᱟ ᱵᱟᱡᱟᱨ ᱥᱮᱫ ᱪᱟᱞᱟᱣ ᱦᱩᱭ ᱞᱮᱱᱟ ᱜᱚᱢᱠᱮ᱾ ᱥᱟᱴ ᱴᱟᱠᱟ ᱠᱤᱞᱳ ᱟᱠᱟᱱᱟ ᱜᱚᱢᱠᱮ ᱵᱮᱸᱜᱟᱲ᱾
ᱟᱪᱪᱷᱟ ᱟᱪᱪᱷᱟ ᱜᱚᱝᱠᱮ ᱦᱳᱭ ᱜᱚᱝᱠᱮ᱾ ᱟᱹᱰᱤ ᱜᱮ ᱫᱟᱢ ᱟᱠᱟᱱᱟ ᱵᱮᱸᱜᱟᱲ ᱠᱚᱦᱚᱸ ᱚᱠᱟ ᱚᱠᱟ ᱨᱮᱦᱚᱸ ᱚᱠᱟ ᱦᱚᱸ ᱯᱚᱧᱪᱟᱥ ᱴᱟᱠᱟ ᱞᱟᱛᱟᱨ ᱜᱮ ᱵᱟᱢ ᱧᱟᱢᱟ ᱜᱚᱝᱠᱮ᱾
ᱜᱚᱝᱠᱮ ᱦᱮᱸᱜ ᱮ ᱱᱤᱛᱚᱜ ᱫᱚ ᱟᱨᱚ ᱥᱚᱵᱡᱤ ᱠᱚᱨᱮᱱᱟᱜ ᱫᱟᱢ ᱫᱚ ᱜᱚᱢᱠᱮ ᱠᱚᱴᱷᱤᱱ ᱨᱟᱠᱟᱵᱟ ᱱᱤᱛᱚᱜ ᱫᱚ᱾
ᱦᱳᱭ
ᱜᱚᱝᱠᱮ ᱦᱮᱜ ᱱᱤᱛᱚᱜ ᱟᱞᱤᱧ ᱯᱚᱥᱛᱟᱣ ᱞᱤᱧ ᱵᱩᱡᱷᱟᱹᱣᱮᱫᱼᱟ ᱥᱮ ᱡᱮ ᱪᱮᱫᱟᱜ ᱪᱚ ᱡᱮ ᱚᱱᱠᱟ ᱠᱟᱛᱮᱜ ᱜᱮ ᱨᱚᱦᱚᱭ ᱦᱩᱭ ᱞᱮᱱᱠᱷᱟᱱ ᱜᱚᱝᱠᱮ ᱡᱟᱦᱟᱸ ᱛᱤᱱᱟᱹᱜ ᱦᱳᱭ
ᱦᱳᱭ ᱡᱟᱦᱟᱸ ᱞᱮᱠᱟ ᱠᱟᱛᱮᱜ ᱜᱚᱢᱠᱮ ᱟᱹᱰᱤ ᱜᱮᱵᱤᱱ ᱯᱚᱭᱥᱟ ᱥᱮ ᱩᱛᱩ ᱠᱚᱦᱚᱸ ᱵᱟᱝ ᱦᱟᱛᱟᱣ ᱦᱩᱭ ᱠᱚᱜ ᱛᱟᱵᱤᱱᱟ ᱜᱚᱝᱠᱮ᱾
ᱦᱳᱭ ᱜᱚᱝᱠᱮ, ᱪᱟᱥ ᱨᱮᱱᱟᱜ ᱡᱤᱱᱤᱥ ᱫᱚ ᱛᱤ ᱨᱮᱜᱮᱢ ᱢᱚᱱᱮᱭᱟ ᱩᱱ ᱨᱮᱜᱮ ᱟᱹᱜᱩᱭ ᱢᱮ ᱟᱨ ᱩᱛᱩᱭ ᱢᱮ ᱜᱚᱝᱠᱮ, ᱠᱤᱱᱛᱩ ᱟᱨ ᱦᱟᱴ ᱵᱟᱡᱟᱨ ᱵᱟᱢ ᱪᱟᱞᱟᱣ ᱞᱮᱱᱠᱷᱟᱱ ᱜᱚᱝᱠᱮ ᱧᱟᱢᱟᱢ ᱚᱠᱟ ᱨᱮ ᱩᱛᱩ ᱠᱚᱫᱚ᱾
ᱦᱳᱭ ᱦᱳᱭ, ᱟᱨ ᱜᱚᱝᱠᱮ ᱱᱚᱣᱟ ᱪᱟᱥᱟᱜ ᱫᱚ ᱜᱚᱝᱠᱮ ᱴᱟᱴᱠᱟ ᱡᱤᱱᱤᱥ ᱜᱚᱝᱠᱮ, ᱚᱱᱟ ᱟᱹᱰᱤ ᱚᱱᱟ ᱴᱟᱴᱠᱟ ᱡᱤᱱᱤᱥ ᱜᱮ ᱵᱷᱟᱜᱮᱭᱟ᱾ ᱟᱨ ᱦᱟᱴ ᱥᱮ ᱵᱟᱡᱟᱨ ᱠᱚᱨᱮᱫ ᱫᱚ ᱜᱚᱝᱠᱮ ᱚᱱᱟ ᱫᱚ ᱯᱮ ᱫᱤᱱ ᱦᱚᱸ, ᱢᱚᱬᱮ ᱫᱤᱱ ᱦᱚᱸ ᱦᱳᱭ ᱜᱚᱫᱚᱜ ᱜᱮᱭᱟ ᱜᱚᱝᱠᱮ᱾
ᱦᱚᱭ ᱜᱚᱝᱠᱮ᱾
ᱪᱟᱥ ᱨᱮ ᱛᱟᱦᱮᱸ ᱞᱮᱝᱠᱷᱟᱱ ᱫᱚ ᱱᱤᱛᱚᱜ ᱜᱮ ᱜᱚᱫ ᱟᱹᱜᱩᱭ ᱢᱮ ᱟᱨ ᱱᱤᱛᱚᱜ ᱜᱮᱵᱚᱱ ᱩᱛᱩ ᱠᱟᱛᱮᱫ ᱵᱚᱱ ᱡᱚᱢᱟ ᱵᱚᱱ᱾ ᱚᱱᱟ ᱨᱮᱱᱟᱜ ᱥᱤᱵᱤᱞ ᱫᱚ ᱜᱚᱝᱠᱮ ᱟᱹᱰᱤ ᱮᱴᱟᱜ ᱜᱮ᱾
ᱦᱳᱭ ᱜᱚᱝᱠᱮ ᱚᱱᱟ ᱨᱮᱱᱟᱜ, ᱥᱤᱵᱤᱞ ᱫᱚ ᱟᱹᱰᱤ ᱮᱴᱟᱜ ᱜᱮ᱾
ᱦᱳᱭ ᱦᱳᱭ᱾
ᱛᱟᱦᱚᱞᱮ ᱜᱚᱝᱠᱮ, ᱜᱚᱝᱜᱷᱟ ᱠᱚᱫᱚ ᱠᱚ ᱧᱟᱢᱚᱜ ᱠᱟᱱᱟ ᱥᱮ ᱵᱟᱝ ᱜᱚᱝᱠᱮ?
ᱟᱨ ᱜᱚᱝᱜᱷᱟ ᱜᱚᱝᱠᱮ, ᱜᱚᱝᱜᱷᱟ ᱜᱚᱝᱠᱮ ᱠᱚᱢ ᱟᱠᱟᱱᱟ ᱠᱚ ᱜᱚᱝᱠᱮ ᱱᱮᱛᱟᱨ ᱫᱚ᱾ ᱱᱮᱛᱟᱨ ᱫᱚ ᱦᱚᱸᱜᱼᱚᱭ ᱥᱟᱨ ᱠᱚ, ᱵᱤᱥ ᱠᱚᱵᱚᱱ ᱮᱢᱟᱜ ᱠᱟᱱᱟ ᱛᱚ ᱚᱱᱟᱛᱮ ᱜᱚᱸᱜᱷᱟ ᱠᱚ, ᱠᱟᱴᱠᱚᱢ ᱠᱚᱫᱚ ᱠᱚ ᱠᱚᱢ ᱪᱟᱞᱟᱜ ᱠᱟᱱᱟ ᱜᱚᱝᱠᱮ᱾
ᱦᱚᱭ ᱜᱚᱝᱠᱮ ᱯᱟᱹᱦᱤᱞ ᱫᱚ ᱛᱟᱦᱮᱸ ᱠᱟᱱᱟ ᱵᱟᱝᱢᱟ ᱦᱚᱸᱜ ᱚᱱᱟ ᱠᱷᱚᱛ ᱢᱚᱛ, ᱠᱚᱛᱮ ᱜᱮᱠᱚ ᱪᱟᱥ ᱛᱟᱦᱮᱸᱜ ᱜᱚᱢᱠᱮ᱾ ᱯᱟᱹᱦᱤᱞ ᱫᱚ ᱱᱚᱝᱠᱟ ᱥᱟᱨ ᱠᱚ ᱥᱮ ᱮᱥᱯᱮᱨᱮ ᱠᱚᱫᱚ ᱵᱟᱝ ᱛᱟᱦᱮᱸ ᱠᱟᱱᱟ ᱜᱚᱢᱠᱮ᱾ ᱩᱝᱠᱩ ᱜᱚᱸᱜᱷᱟ ᱠᱟᱴᱠᱚᱢ ᱫᱚ ᱜᱚᱝᱠᱮ ᱟᱵᱚ ᱜᱮᱛᱚ ᱵᱚᱱ ᱜᱚᱡ ᱪᱟᱵᱟᱭᱮᱫ ᱠᱚᱣᱟ᱾
ᱦᱳᱭ ᱜᱚᱝᱠᱮ ᱾ ᱫᱚ ᱜᱚᱝᱠᱮ ᱦᱟᱯᱮᱱ ᱫᱤᱱ ᱨᱮ ᱦᱟᱯᱮᱱ ᱫᱤᱱ ᱨᱮ ᱡᱟᱹᱱᱤᱡ ᱟᱹᱞᱤᱧ ᱢᱚᱱᱮᱭᱮᱫᱟ ᱜᱚᱝᱠᱮ ᱜᱚᱝᱜᱷᱟ ᱠᱟᱴᱠᱚᱢ ᱠᱚᱫᱚ ᱠᱚ ᱟᱫ ᱪᱟᱵᱟᱜᱼᱟ ᱱᱚᱣᱟ ᱟᱵᱚᱣᱟᱜ ᱡᱟᱦᱟᱸ ᱵᱤᱥ ᱠᱚ ᱥᱟᱨ ᱠᱚᱵᱚᱱ ᱮᱢᱟᱜ ᱠᱟᱱᱟ ᱦᱳᱲᱳ ᱠᱚᱨᱮ᱾ ᱱᱤᱝᱠᱟᱹ ᱱᱤᱝᱠᱟᱹ ᱛᱮᱜᱮ ᱦᱚᱭᱛᱳ ᱱᱩᱠᱩ ᱠᱚ, ᱟᱫᱚ ᱵᱟᱝ ᱵᱚᱱ ᱧᱮᱧᱟᱢ ᱠᱚᱣᱟ ᱢᱤᱫ ᱥᱚᱢᱚᱭ ᱫᱚ ᱜᱚᱝᱠᱮ᱾
ᱱᱚᱣᱟ ᱫᱚ ᱥᱟᱹᱨᱤ ᱠᱟᱛᱷᱟ ᱵᱤᱱ ᱛᱷᱩᱛᱤ ᱠᱮᱫᱼᱟ ᱜᱚᱝᱠᱮ ᱯᱟᱹᱦᱤᱞᱚᱜ ᱵᱟᱝᱢᱟ ᱧᱮᱞᱚᱜ ᱛᱟᱦᱮᱸᱜ ᱟᱠᱚ ᱵᱟᱹᱫ ᱠᱚᱨᱮ ᱡᱟᱦᱟᱸ ᱨᱮ ᱦᱩᱲᱩ ᱜᱟᱹᱪᱷᱤ ᱠᱚᱜ-ᱟ ᱜᱚᱝᱠᱮ, ᱚᱱᱟ ᱡᱟᱭ ᱜᱟ ᱨᱮ, ᱱᱩᱠᱩ ᱞᱮᱸᱰᱮᱫ ᱠᱚᱠᱚ ᱵᱩᱨᱩᱡ ᱠᱟᱜ-ᱟ, ᱵᱟᱝᱢᱟ ᱞᱮᱸᱰᱮᱫ ᱠᱚᱠᱚ ᱵᱩᱨᱩᱡ ᱞᱮᱠᱷᱟᱱ ᱜᱚᱝ ᱠᱮ ᱦᱳᱲᱳ ᱠᱚ ᱫᱚᱢᱮ ᱡᱳᱨ-ᱟᱭ ᱜᱚᱝᱠᱮ᱾ ᱱᱤᱭᱟᱹ ᱠᱚᱴᱟ ᱫᱤᱱ ᱢᱟᱠᱚ ᱧᱮᱞᱚᱜ ᱠᱟᱱᱟ ᱱᱮᱛᱟᱨᱟᱜ ᱟᱵᱚᱣᱟᱜ ᱵᱟᱹᱫᱽ ᱠᱚᱨᱮᱜ ᱜᱚᱝᱠᱮ ᱞᱮᱸᱰᱮᱫ ᱵᱚᱞᱤ ᱡᱤᱱᱤᱥ ᱜᱮ ᱵᱟᱹᱱᱩᱜ ᱠᱚᱣᱟ ᱜᱚᱢᱠᱮ᱾
ᱦᱳᱭ ᱜᱚᱝᱠᱮ ᱟᱨ ᱜᱚᱝᱠᱮ ᱟᱸ ᱟᱹᱵᱤᱱ ᱥᱟᱞᱟᱜ ᱨᱚᱯᱚᱲ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱜᱚᱝᱠᱮ ᱢᱟ ᱛᱟᱦᱚᱞᱮ ᱜᱚᱝᱠᱮ ᱡᱚᱦᱟᱨ ᱜᱮ᱾
ᱦᱮᱸ ᱜᱚᱝᱠᱮ ᱢᱟ ᱛᱟᱦᱚᱞᱮ ᱡᱚᱦᱟᱨ ᱜᱮ᱾